ᱦᱮᱸ
ᱦᱮᱸ ᱡᱚᱦᱟᱨ ᱜᱮ ᱜᱚᱢᱠᱮ ᱱᱟᱯᱟᱭ ᱜᱮ ᱜᱚᱝᱠᱮ
ᱦᱳᱭ ᱱᱟᱯᱟᱭ ᱜᱮ
ᱟᱪᱷᱟ ᱱᱟᱯᱟᱭ ᱜᱮ ᱡᱚᱛᱚ ᱱᱟᱯᱟᱭ ᱛᱟᱦᱮᱸᱞᱮᱱᱠᱷᱟᱱ ᱱᱟᱯᱟᱭ ᱜᱮ ᱟᱪᱷᱟ ᱜᱚᱝᱠᱮ ᱛᱟᱦᱮᱞᱮ ᱱᱤᱛᱚᱜ ᱟᱫᱚ ᱦᱟᱸᱜ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱟᱯᱮᱥᱮᱫ ᱫᱚ ᱦᱟᱸᱜ
ᱫᱟᱜ ᱡᱟᱹᱲᱤ ᱠᱚᱫᱚ ᱦᱩᱭ ᱫᱚ ᱦᱳᱭᱳᱜ ᱠᱟᱱ ᱜᱮᱭᱟ ᱟᱫᱚ ᱱᱤᱛᱚᱜ ᱫᱚ ᱦᱟᱸᱜ ᱨᱤᱢᱤᱞ ᱵᱟᱲᱟ ᱠᱟᱫᱟ ᱫᱟᱜ ᱠᱚᱫᱚ ᱵᱟᱝ ᱧᱩᱨᱩᱜ ᱠᱟᱱᱟ
ᱟᱪᱷᱟ ᱜᱚᱝᱠᱮ ᱵᱮᱥ ᱵᱷᱟᱹᱜᱤ ᱜᱮ
ᱦᱮᱸ ᱮᱠᱷᱚᱱ ᱢᱟ ᱫᱟᱜ ᱡᱟᱹᱲᱤ ᱨᱮᱱᱟᱜ ᱜᱮ ᱯᱚᱨᱤᱵᱮᱥ ᱠᱟᱱ
ᱦᱮᱸ ᱦᱮᱸ
ᱦᱮᱸ ᱟᱫᱚ ᱟᱯᱮᱥᱮᱱ ᱜᱮ ᱚᱠᱟᱞᱮᱠᱟ ᱫᱟᱜ ᱡᱟᱹᱲᱤ
ᱦᱳᱭ ᱜᱚᱝᱠᱮ ᱟᱫᱚ ᱦᱟᱸᱜ ᱞᱟᱹᱭ ᱞᱮᱠᱷᱟᱱ ᱫᱚ ᱫᱟᱜ ᱡᱟᱹᱲᱤ ᱫᱚ ᱦᱟᱸᱜ ᱮᱛᱚᱦᱚᱵᱟᱜ ᱠᱟᱫᱟᱭ ᱱᱤᱛᱚᱜ ᱦᱚᱸ ᱪᱟᱞᱟᱜ ᱠᱟᱱ ᱜᱮᱭᱟ ᱫᱟᱜ ᱡᱟᱹᱲᱤ ᱫᱚ ᱦᱟᱸᱜ ᱟᱫᱚ ᱱᱚᱛᱮ ᱱᱟᱜ ᱛᱚ ᱚᱱᱠᱟ ᱵᱷᱟᱵ ᱛᱮᱫᱚ ᱵᱟᱝ ᱡᱟ ᱜᱮ ᱰᱟᱹᱝ ᱱᱟᱥᱮ ᱱᱟᱥᱮ ᱫᱟᱜᱠᱟᱭ ᱟᱫᱚ ᱦᱟ ᱱᱚᱝ ᱚᱱᱠᱟ ᱥᱟᱹᱲᱤᱢ ᱥᱟᱹᱲᱤᱢ ᱠᱟᱱᱟ ᱟᱫᱚ ᱦᱟᱸᱜ ᱟᱫᱚ ᱚᱱᱟ ᱛᱮᱜᱮ ᱦᱟᱸᱜ ᱢᱚᱱᱮ ᱦᱩᱭᱩᱜᱼᱟ ᱟᱹᱰᱤ ᱫᱟᱜ ᱮᱫᱟᱭ ᱟᱫᱚ ᱥᱟᱰᱮ ᱜᱮᱭᱟ ᱥᱮ ᱟᱫᱚ ᱢᱚᱱᱮ ᱦᱩᱭᱩᱜ ᱠᱟᱱᱟ ᱟᱹᱰᱤ ᱫᱟᱜ ᱮᱟᱭ ᱢᱚᱱ ᱛᱮ ᱟᱨᱠᱤ ᱟᱪᱷᱟ ᱜᱚᱝᱠᱮ ᱱᱤᱛᱚᱜ ᱫᱚᱞᱟᱝ ᱜᱟᱞ ᱢᱟᱨᱟᱜ ᱠᱟᱱᱟ ᱦᱟᱸᱜ ᱫᱟᱸᱥᱟᱭ ᱤᱫᱤ ᱠᱟᱛᱮᱜ ᱦᱟᱸᱜ
ᱟᱪᱷᱟ ᱟᱪᱟ ᱦᱮᱸ ᱢᱟ ᱫᱟᱸᱥᱟᱭ ᱤᱫᱤ ᱠᱟᱛᱮ ᱠᱟᱴᱤᱡ ᱞᱟᱝ ᱨᱚᱯᱚᱲ ᱞᱮᱱ ᱜᱮ ᱛᱟᱦᱚᱞᱮ
ᱦᱮᱸ ᱟᱪᱷᱟ ᱜᱚᱝᱠᱮ ᱦᱟᱸᱜ ᱫᱟᱸᱥᱟᱭ ᱫᱚ ᱦᱟᱸᱜ ᱟᱵᱚ ᱥᱮᱨᱣᱟ ᱨᱮᱱᱟᱜ ᱦᱟᱹᱴᱤᱧ ᱠᱟᱱ ᱜᱮᱭᱟ ᱱᱚᱣᱟ ᱦᱚᱸ ᱢᱤᱫᱴᱟᱝ ᱢᱤᱫᱴᱟᱝ ᱮᱸ ᱟᱫᱚ ᱦᱟᱸᱜ ᱠᱩᱞᱤ ᱵᱱᱟᱹᱤᱧ ᱟᱫᱚ ᱦᱟᱸᱜ ᱫᱟᱸᱥᱟᱭ ᱜᱮ ᱵᱟᱝ ᱪᱮᱫᱟᱜ ᱜᱮᱵᱚᱱ ᱪᱟᱞᱟᱜ ᱠᱟᱱᱟ ᱦᱮᱸ ᱟᱨ ᱫᱟᱸᱥᱟᱭ ᱨᱮ ᱪᱮᱫ ᱪᱮᱫ ᱥᱟᱯᱟᱵ ᱠᱚᱵᱚᱱ ᱵᱮᱵᱚᱦᱟᱨᱟ ᱫᱟᱸᱥᱟᱭ ᱨᱮ ᱪᱮᱠᱟ ᱵᱚᱱ ᱪᱟᱞᱟᱜᱼᱟ ᱪᱮᱠᱟ ᱵᱚᱱ ᱥᱟᱹᱛᱟᱹᱜᱼᱟ ᱟᱨᱠᱤ
ᱦᱩᱸ ᱦᱩᱸ ᱦᱩᱸ
ᱟᱪᱷᱟ ᱜᱚᱢᱠᱮ ᱟᱫᱚ ᱦᱟᱸᱜ ᱠᱩᱞᱤ ᱵᱤᱱᱟᱹᱧ ᱚᱱᱠᱟ ᱫᱟᱸᱥᱟᱭ ᱨᱮᱭᱟᱜᱦᱟᱸ ᱪᱟᱞᱟᱜ ᱚᱠᱛᱚ ᱡᱟᱦᱟᱸ ᱫᱚ ᱟᱹᱰᱤ ᱚᱠᱛᱚ ᱜᱮ ᱪᱮᱫᱟᱜ ᱫᱩᱭᱟᱹᱨ ᱪᱮᱫ ᱜᱮᱵᱚᱱ ᱩᱭᱩᱝ ᱠᱤᱱᱟᱹ ᱮᱱᱮᱡ ᱥᱚᱢᱚᱭ ᱫᱚ
ᱪᱮᱫ ᱵᱮᱱ ᱞᱟᱹᱭ ᱠᱮᱫᱟ ᱠᱟᱹᱴᱤᱡ ᱟᱨ ᱢᱤᱫ ᱫᱷᱟᱣ ᱞᱟᱹᱭ ᱵᱮᱱ
ᱞᱟᱹᱭᱟᱹᱧ ᱡᱮ ᱫᱟᱸᱥᱟᱭ ᱨᱮ ᱮᱱᱮᱡ ᱚᱠᱛᱚ ᱛᱚ ᱡᱟᱦᱟᱸ ᱫᱩᱣᱟᱹᱨ ᱟᱲᱮ ᱨᱮᱵᱚᱱ ᱮᱱᱮᱡ ᱛᱟᱦᱮᱱᱟ ᱫᱩᱣᱟᱹᱨ ᱜᱟᱱᱟᱰᱤ ᱨᱮ ᱟᱫᱚ ᱦᱟᱸᱜ ᱫᱩᱣᱟᱹᱨ ᱜᱟᱱᱟ ᱰᱮ ᱨᱮᱜᱮ ᱵᱟᱝ ᱪᱮᱫᱟᱜ ᱵᱚᱱ ᱮᱱᱮᱡ ᱛᱟᱦᱮᱱᱟ ᱟᱨ ᱮᱱᱮᱡ ᱚᱠᱛᱚ ᱫᱩᱣᱟᱹᱨ ᱥᱮ ᱪᱮᱫ ᱜᱮᱵᱚᱱ ᱩᱭᱩᱝ ᱛᱟᱦᱮᱱᱟ ᱟᱨᱠᱤ ᱦᱟᱸᱜ ᱱᱚᱣᱟ ᱠᱟᱹᱴᱤᱡ ᱵᱮᱱ ᱞᱟᱹᱭᱟ ᱦᱟᱸᱜ ᱪᱮᱫᱟᱜ
ᱟᱪᱷᱟ ᱟᱪᱷᱟ ᱦᱮᱸ ᱡᱟᱦᱟᱸ ᱛᱤᱱᱟᱹᱜ ᱜᱟᱱ ᱟᱹᱞᱤᱧ ᱞᱤᱧ ᱵᱟᱰᱟᱭᱟ ᱦᱟᱯᱲᱟᱢ ᱠᱚᱣᱟᱜ ᱢᱚᱪᱟ ᱠᱟᱛᱷᱟ ᱛᱮ ᱡᱟᱦᱟᱸ ᱛᱤᱱᱟᱹᱜ ᱜᱟᱱ ᱟᱹᱞᱤᱧ ᱞᱤᱧ ᱟᱸᱡᱚᱢ ᱟᱠᱟᱫᱟ ᱫᱟᱸᱥᱟᱭ ᱫᱚ ᱟᱵᱚ ᱫᱚ ᱫᱩᱣᱟᱹᱨ ᱫᱩᱣᱟᱹᱨ ᱵᱚᱱ ᱮᱱᱮᱡ ᱫᱚ ᱡᱟᱦᱟᱸ ᱚᱱᱟ ᱫᱚ ᱮᱱᱮᱡ ᱨᱮᱱᱟᱜ ᱠᱟᱨᱚᱱ ᱫᱚ ᱵᱤᱥᱮᱥ ᱠᱟᱭᱛᱮ ᱦᱩᱭᱩᱜ ᱠᱟᱱᱟ ᱡᱮ ᱯᱟᱹᱦᱤᱞ ᱵᱤᱫᱟᱹᱞ ᱨᱮ ᱢᱮᱱᱟᱠᱚ ᱡᱮ ᱟᱵᱚᱨᱮᱱ ᱢᱤᱫᱴᱟᱝ ᱟᱹᱰᱤ ᱧᱩᱛᱩᱢᱟᱱ ᱢᱤᱫᱴᱟᱝ ᱞᱟᱹᱭᱦ ᱞᱟᱹᱲᱦᱟᱹᱭ ᱟᱱᱮ ᱛᱟᱦᱮᱸ ᱠᱟᱱᱟ ᱡᱟᱦᱟᱸᱭ ᱫᱚ ᱦᱩᱫᱩ ᱫᱩᱲᱜᱟᱹ ᱠᱚ ᱢᱮᱛᱟᱭ ᱠᱟᱱᱟ ᱦᱳᱭ ᱟᱫᱚ ᱩᱱᱤᱜᱮ ᱵᱟᱝᱢᱟ ᱪᱷᱟᱹᱛᱤᱠ ᱡᱟᱹᱛᱤ ᱠᱚ ᱟᱹᱠᱤᱨ ᱟᱠᱟᱫᱮᱭᱟ ᱥᱮ ᱚᱱᱠᱟ ᱠᱟ ᱩᱠᱩ ᱠᱟᱛᱮᱫ ᱠᱚ ᱫᱚᱦᱚ ᱟᱠᱟᱫᱮᱭᱟ
ᱦᱮᱸ
ᱛᱚ ᱟᱵᱚ ᱫᱚ ᱩᱱᱤ ᱟᱵᱚᱨᱮᱱ ᱚᱱᱮ ᱡᱟᱦᱟᱸᱭ ᱦᱩᱫᱩᱲᱼᱫᱩᱲᱜᱟᱹ ᱩᱱᱤ ᱟᱵᱚ ᱩᱱᱤ ᱥᱮᱸᱫᱽᱨᱟ ᱞᱟᱹᱜᱤᱫ ᱵᱚᱱ ᱪᱟᱞᱟᱜᱼᱟ ᱟᱫᱚ ᱚᱱᱟ ᱠᱷᱟᱹᱛᱤᱨ ᱛᱮ ᱟᱵᱚ ᱫᱩᱣᱟᱹᱨ ᱫᱩᱣᱟᱹᱨ ᱵᱚᱱ ᱮᱱᱮᱡ ᱛᱟᱦᱮᱸᱫ ᱡᱮ ᱦᱮᱸ ᱧᱮᱞᱮᱭᱟᱵᱚᱱ ᱡᱮ ᱚᱸᱰᱮ ᱯᱟᱥᱮᱡ ᱩᱠᱩ ᱢᱮᱱᱟᱭ ᱟᱠᱟᱫᱮ ᱥᱮ ᱚᱸᱰᱮ ᱠᱚ ᱩᱠᱩ ᱟᱠᱟᱫᱮ ᱯᱟᱥᱮᱡ ᱚᱱᱟ ᱚᱱᱟ ᱠᱷᱟᱹᱛᱤᱨ
ᱮᱠᱫᱚᱢ ᱥᱟᱹᱨᱤ ᱜᱤ ᱜᱚᱝᱠᱮ ᱟᱹᱰᱤ ᱡᱚᱛᱷᱟᱛ ᱟᱹᱱᱤᱡ ᱵᱮᱤᱱ ᱞᱟᱹᱭ ᱠᱮᱫᱟ ᱟᱭᱢᱟ ᱟᱭᱢᱟ ᱥᱟᱨᱦᱟᱣ ᱦᱮᱸ ᱟᱫᱚ ᱡᱟᱦᱟᱸ ᱵᱮᱱ ᱞᱟᱹᱭ ᱠᱮᱭᱟ ᱱᱚᱣᱟ ᱫᱚ ᱟᱹᱰᱤ ᱥᱟᱹᱨᱤᱜᱮ ᱟᱫᱚ ᱦᱟᱸᱜ ᱱᱚᱣᱟ ᱠᱚᱫᱚ ᱯᱟᱹᱤᱞ ᱦᱟᱯᱲᱟᱢ ᱠᱚᱴᱷᱮᱱ ᱟᱸᱡᱚᱢ ᱟᱠᱟᱱᱟ ᱥᱟᱛ ᱚᱞᱚᱜ ᱡᱤᱭᱚᱱ ᱨᱮᱦᱚᱸ ᱟᱨ ᱜᱚᱝᱠᱮ ᱠᱚᱴᱷᱮᱱ ᱦᱚᱸ ᱟᱸᱡᱚᱢ ᱟᱠᱟᱱᱟ ᱟᱫᱚ ᱦᱜ ᱠᱚ ᱞᱟᱹᱭᱟ ᱡᱮ ᱟᱵᱚ ᱥᱚᱢᱟᱡᱽ ᱨᱮ ᱡᱟᱦᱟᱸᱭ ᱛᱟᱦᱮᱸ ᱠᱟᱱᱟᱭ ᱟᱹᱰᱤ ᱥᱚᱠᱛᱤᱥᱟᱞᱞᱤ ᱡᱟᱦᱟᱸ ᱫᱚᱵᱮᱱ ᱞᱟᱹᱭ ᱦᱩᱫᱩᱨ ᱫᱩᱨᱜᱟ ᱦᱮᱸ ᱟᱫᱚ ᱱᱩᱭ ᱱᱩᱭ ᱛᱟᱦᱮᱸ ᱠᱷᱟᱹᱛᱤᱨ ᱛᱮ ᱟᱵᱚ ᱥᱟᱞᱟᱜ ᱫᱚ ᱟᱫᱚ ᱵᱟᱝᱠᱚ ᱴᱮᱠ ᱮᱫ ᱛᱟᱦᱮᱸᱱᱟ ᱥᱮ ᱮᱴᱟᱜ ᱠᱚ ᱵᱟᱝᱠᱚ ᱫᱟᱲᱮᱭᱟᱜ ᱠᱟᱱ ᱛᱟᱦᱮᱸᱱᱟ ᱟᱫᱚ ᱡᱟᱦᱟᱸ ᱠᱷᱟᱹᱛᱤᱨ ᱛᱮ ᱡᱮᱢᱚᱱ ᱵᱮᱱ ᱞᱟᱹᱭ ᱠᱮᱭᱟ ᱮᱴᱟᱜ ᱡᱟᱛᱤ ᱠᱚ ᱡᱟᱦᱟᱸ ᱫᱚ ᱟᱵᱚ ᱟᱵᱚ ᱵᱷᱟᱜᱟᱣᱚ ᱞᱟᱹᱜᱤᱫ ᱥᱮ ᱟᱵᱚ ᱠᱟᱵᱽᱡᱟ ᱠᱚ ᱞᱟᱹᱜᱤᱫ ᱛᱮ ᱪᱤᱠᱟᱹᱛᱮ ᱪᱤᱠᱟᱹᱭ ᱦᱩᱭᱩᱜᱼᱟ ᱵᱷᱟᱜᱟᱣ ᱞᱟᱹᱜᱤᱫ ᱛᱮ ᱟᱫᱚ ᱪᱮᱟᱹ ᱠᱮᱭᱟᱚ ᱢᱚᱸᱡᱽ ᱧᱚᱜ ᱡᱟᱦᱟᱸᱭ ᱫᱚᱵᱚᱱ ᱞᱟᱹᱭ ᱠᱟᱱᱟ ᱢᱚᱡᱽ ᱫᱚ ᱢᱤᱫᱴᱟᱝ ᱠᱩᱲᱤ ᱜᱤᱫᱽᱨᱟᱹ ᱩᱱᱤ ᱫᱚ ᱟᱵᱚᱨᱮᱱ ᱮᱦ ᱦᱩᱫᱷᱩᱲᱜᱟ ᱠᱚ ᱪᱮᱛᱟᱱ ᱢᱤᱫᱴᱟᱝ ᱟᱨ ᱱᱚᱝᱠᱟ ᱠᱚ ᱪᱟᱞᱟᱣ ᱠᱮᱫᱼᱟ ᱡᱟᱛᱮ ᱩᱱᱤ ᱜᱮᱠᱚ ᱯᱷᱟᱥᱟᱣ ᱢᱟ ᱟᱨ ᱱᱚᱝᱠᱟ ᱠᱟᱛᱮ ᱛᱮᱜ ᱠᱚ ᱵᱷᱟᱜᱟᱣ ᱵᱚᱱᱟ ᱟᱨᱠᱤ ᱦᱟᱸᱜ ᱟᱫᱚ ᱱᱚᱝᱠᱟ ᱠᱟᱛᱮᱜ ᱧᱮᱞᱚᱜ ᱜᱮᱭᱟ ᱩᱱᱤ ᱫᱚ ᱦᱟᱸᱜ ᱠᱚ ᱤᱫᱤ ᱠᱮᱫᱤ ᱛᱟᱵᱚᱱᱟ ᱥᱮ ᱛᱠᱤᱨ ᱤᱫᱤ ᱠᱮᱫᱮᱭᱟ ᱟᱫᱚ ᱦᱟᱸᱜ ᱵᱟᱵᱚᱱ ᱧᱟᱢᱮ ᱠᱟᱱᱟ ᱥᱮ ᱟᱭᱢᱟ ᱩᱱ ᱠᱷᱚᱱᱟᱜ ᱫᱩᱨᱵᱚᱞᱱᱟ ᱵᱚᱱ ᱟᱵᱚ ᱥᱟᱶᱛᱟ ᱟᱫᱚ ᱱᱚᱝᱠᱟ ᱞᱮᱠᱟᱛᱮ ᱩᱱᱤ ᱯᱟᱸᱡᱟ ᱞᱟᱹᱜᱤᱫ ᱜᱮ ᱦᱮᱸ ᱟᱫᱚ ᱦᱟᱸᱜ ᱵᱚᱱ ᱪᱟᱞᱟᱜ ᱛᱟᱦᱮᱱᱟ ᱟᱫᱚ ᱦᱟᱸᱜ ᱚᱱᱟ ᱪᱟᱞᱟᱜ ᱨᱮᱱᱟᱜ ᱠᱟᱨᱚᱱ ᱫᱚ ᱱᱚᱣᱟ ᱠᱟᱱ ᱜᱮᱭᱟ ᱟᱨ ᱫᱩᱣᱟᱹᱨ ᱦᱚᱸᱵᱚᱱ ᱮᱱᱮᱡᱼᱟ ᱱᱚᱣᱟ ᱠᱷᱟᱹᱛᱤᱨ ᱛᱤᱜᱤ ᱡᱮᱢᱚᱱᱮᱢ ᱞᱟᱹᱭ ᱠᱮᱜᱼᱟ ᱩᱭᱩᱝ ᱮᱭᱟᱵᱚᱱ ᱥᱮ ᱧᱮᱞᱮᱭᱟᱵᱚᱱ ᱥᱟᱹᱨᱤᱜᱮ ᱱᱚᱸᱰᱮ ᱢᱮᱱᱟᱭᱟ ᱯᱟᱥᱮᱡ ᱚᱲᱟᱜ ᱚᱲᱟᱜ ᱵᱚᱱ ᱩᱭᱩᱝᱟ ᱟᱨᱠᱤ ᱚᱱᱟ ᱥᱩᱨ ᱥᱩᱨ ᱥᱩᱯᱩᱨ ᱠᱚᱨᱮ ᱵᱚᱱ ᱫᱟᱬᱟᱱᱟ ᱟᱨᱠᱤ ᱦᱟᱸᱜ
ᱦᱳᱭ ᱦᱮ
ᱚᱠᱛᱚ ᱫᱚ ᱦᱟᱸᱜ ᱟᱪᱪᱷᱟ ᱜᱚᱝᱠᱮ ᱦᱟᱸᱜ ᱟᱫᱚ ᱵᱚᱱ ᱧᱮᱞᱟ ᱟᱵᱚ ᱫᱟᱸᱥᱭ ᱫᱚ ᱦᱟᱸᱜ ᱯᱩᱱ ᱫᱤᱱ ᱵᱚᱱ ᱢᱟᱱᱟᱣᱮᱫᱼᱟ ᱥᱮ ᱜᱚᱝᱠᱮ
ᱦᱮᱸ ᱯᱩᱱᱫᱤᱱ ᱵᱚᱱ ᱢᱟᱱᱟᱣᱮᱫᱼᱟ
ᱦᱮᱸ ᱟᱫᱚ ᱦᱟᱸᱜ ᱯᱮ ᱫᱤᱱ ᱫᱚ ᱦᱟᱸᱜ ᱵᱟᱭᱨᱮ ᱟᱛᱩ ᱵᱚᱱ ᱪᱟᱞᱟᱜ ᱠᱟᱱᱟ ᱟᱨ ᱢᱤᱫ ᱫᱤᱱ ᱫᱚ ᱟᱛᱳ ᱨᱮᱜᱮ ᱵᱚᱱ ᱮᱱᱮᱡ ᱠᱟᱱᱟ᱾
ᱡᱚᱛᱚ ᱨᱮᱜᱮᱵᱚᱱ ᱮᱱᱮᱡᱼᱟ᱾
ᱟᱪᱪᱷᱟ ᱜᱚᱝᱠᱮ ᱟᱫᱚ ᱦᱟᱸᱜ ᱱᱤᱛᱚᱜ ᱫᱚᱞᱟᱝ ᱠᱟᱛᱷᱟᱜᱼᱟ ᱡᱟᱦᱟᱸ ᱫᱟᱸᱥᱟᱭ ᱨᱮ ᱡᱟᱦᱟᱸ ᱥᱟᱯᱟᱵ ᱠᱚ ᱟᱫᱚ ᱠᱟᱹᱴᱤᱡ ᱞᱟᱹᱭ ᱢᱮ ᱟᱫᱚ ᱪᱮᱫ ᱠᱚᱵᱚᱱ ᱥᱟᱯᱟᱜᱼᱟ ᱥᱟᱯᱟᱵᱚᱜᱼᱟ ᱡᱟᱦᱟᱸ ᱫᱚ ᱮᱱᱮᱡ ᱥᱮᱨᱮᱧ ᱨᱮ ᱟᱨ ᱤᱱᱟᱹ ᱪᱷᱟᱰᱟ ᱟᱵᱚ ᱥᱟᱹᱛ ᱥᱟᱯᱲᱟᱣ ᱫᱚ ᱚᱠᱟᱞᱮ ᱞᱮᱠᱟ ᱛᱟᱦᱮᱱ ᱛᱟᱵᱚᱱᱟ ᱠᱟᱹᱴᱤᱡ ᱤᱧ ᱞᱟᱹᱭ ᱥᱚᱫᱚᱨ ᱞᱮᱠᱷᱟᱡ ᱵᱷᱟᱹᱜᱤᱜᱼᱟ
ᱦᱮᱸ ᱟᱵᱚ ᱡᱟᱦᱟᱸ ᱫᱟᱸᱥᱟᱭ ᱮᱱᱮᱡ ᱵᱚᱱ ᱪᱟᱞᱟᱜ ᱫᱚ ᱚᱱᱟ ᱨᱮᱱᱟᱜ ᱥᱟᱹᱛ ᱥᱟᱯᱲᱟᱣ ᱠᱚᱫᱚ ᱟᱵᱚᱣᱟᱜ ᱡᱟᱦᱟᱸ ᱞᱩᱜᱽᱲᱤᱡ ᱠᱤᱪᱨᱤᱡ ᱠᱚ ᱚᱱᱟ ᱠᱚᱫᱚ ᱦᱩᱭᱩᱜ ᱠᱟᱱ ᱛᱟᱵᱚᱱᱟ ᱡᱟᱦᱟᱸ ᱥᱟᱯᱟᱯ ᱢᱮᱱᱟᱜ ᱛᱟᱵᱚᱱᱟ ᱚᱱᱟᱫᱚ ᱢᱤᱫ ᱢᱟ ᱛᱟᱦᱮᱱ ᱠᱟᱱ ᱜᱮᱭᱟ ᱟᱵᱚᱣᱟᱜ ᱥᱟᱡᱽᱵᱟᱡ ᱫᱤᱯ ᱛᱟᱨᱯᱚᱨ ᱟᱵᱚᱣᱟᱜ ᱛᱩᱢᱫᱟᱜ ᱴᱟᱢᱟᱠ ᱥᱟᱠᱣᱟ ᱚᱱᱟ ᱢᱟ ᱢᱮᱱᱟᱜ ᱜᱮ
ᱟᱨ ᱠᱚᱨᱛᱟᱞ ᱢᱮᱱᱟᱜ ᱠᱟᱫᱟ ᱟᱨ ᱥᱟᱡᱽᱼᱵᱟᱡᱽ ᱫᱤᱭᱮ ᱡᱩᱫᱤ ᱧᱮᱞ ᱦᱩᱭᱩᱜᱼᱟ ᱛᱟᱦᱚᱞᱮ ᱠᱷᱟᱱ ᱢᱟ ᱫᱷᱩᱛᱤ ᱢᱮᱱᱟᱜ ᱟᱠᱟᱫᱟ ᱫᱟᱹᱦᱲᱤ ᱢᱮᱱᱟᱜ ᱟᱠᱟᱫᱟ ᱢᱟᱨᱟᱜ ᱯᱤᱧᱪᱟᱹᱨ ᱦᱩᱭᱩᱜ ᱠᱟᱱᱟ ᱮᱠᱫᱚᱢ ᱫᱟᱸᱥᱟᱭ ᱞᱟᱹᱜᱤᱫ ᱛᱮ ᱮᱠᱫᱚᱢ ᱮᱠᱫᱚᱢ ᱯᱩᱭᱞᱳ ᱨᱮᱜᱮ ᱢᱟᱨᱟᱜ ᱯᱤᱧᱪᱟᱹᱨ ᱫᱚ ᱞᱟᱹᱠᱛᱤᱜ ᱜᱮᱭᱟ ᱟᱵᱚᱣᱟᱜ ᱫᱚ
ᱦᱮᱸ ᱦᱮᱸ
ᱮᱸ ᱟᱨ ᱚᱱᱠᱟ ᱟᱢᱫᱟ ᱠᱤᱪᱷᱩ ᱵᱚᱱ ᱥᱟᱡᱚᱜ ᱛᱟᱦᱮᱸᱜ ᱟᱨ ᱟᱞᱛᱟ ᱠᱚᱵᱚᱱ ᱞᱟᱜᱟᱣ ᱛᱟᱦᱮᱸᱜ ᱠᱩᱲᱤ ᱜᱤᱫᱽᱨᱟᱹ ᱞᱮᱠᱟ ᱦᱚᱸᱵᱚᱱ ᱥᱟᱡᱚᱜ ᱛᱟᱦᱮᱸᱫ ᱥᱟᱹᱲᱤ ᱠᱚᱵᱚ ᱵᱟᱸᱫᱮᱭ ᱛᱟᱦᱮᱸᱫ ᱦᱮᱸ ᱦᱳᱭ ᱦᱳᱭ ᱟᱫᱚ ᱦᱟᱸᱜ ᱱᱤ ᱦᱮᱸ
ᱟᱫᱚ ᱦᱟᱸᱜ ᱟᱹᱰᱤ ᱧᱩᱢᱟᱱᱟᱜ ᱠᱟᱱ ᱜᱮᱭᱟ ᱟᱫᱚ ᱦᱟᱸᱜ ᱱᱚᱝᱠᱟ ᱵᱚᱱ ᱥᱟᱡᱟᱜ ᱜᱮᱭᱟ ᱥᱟᱹᱨᱤᱜᱮ ᱦᱩᱸ ᱟᱫᱚ ᱦᱟᱸᱜ ᱞᱟᱹᱭ ᱞᱮᱠᱷᱟᱱ ᱫᱚ ᱟᱸᱻ ᱟᱹᱰᱤ ᱡᱚᱢᱚᱠ ᱜᱮ ᱦᱟᱸᱜ ᱮᱱᱮᱡ ᱟᱵᱚᱱ ᱮᱱᱮᱡ ᱨᱮᱱᱟᱜ ᱞᱩᱠ ᱫᱚ ᱦᱟᱸᱜ ᱟᱹᱰᱤ ᱡᱟᱦᱟᱸ ᱫᱚ ᱮᱱᱮᱡ ᱚᱠᱛᱚ ᱫᱚ ᱦᱟᱸᱜ ᱟᱹᱰᱤ ᱡᱟᱹᱥᱛᱤ ᱵᱚᱱ ᱵᱮᱵᱚᱦᱟᱨᱟ ᱚᱱᱟ ᱠᱩᱡᱩ ᱟᱛᱮ ᱵᱚᱱ ᱮᱱᱮᱡ ᱜᱮᱭᱟ ᱟᱨᱵᱚᱱ ᱟᱹᱪᱩᱨ ᱜᱚᱫᱚᱜ ᱜᱮ ᱟᱫᱚ ᱚᱱᱟ ᱫᱚ ᱩᱭᱩᱝ ᱡᱚᱠᱷᱚᱱ ᱵᱚᱱ ᱟᱹᱪᱩᱨᱚᱜᱼᱟ ᱚᱱᱛᱮ ᱫᱚᱵᱚᱱ ᱧᱮᱞᱟ ᱦᱟᱸᱜ ᱩᱭᱩᱝ ᱜᱚᱫᱟᱵᱚᱱ ᱦᱟᱸᱜ ᱛᱮᱫᱚ ᱦᱟᱸᱜ ᱫᱩᱣᱟᱹᱨ ᱥᱮᱫ ᱜᱮᱵᱚᱱ ᱩᱭᱩᱝᱟᱜ ᱟᱫᱚ ᱚᱱᱟ ᱫᱚ ᱟᱨᱠᱤ ᱥᱟᱹᱨᱤᱜᱮ ᱱᱚᱣᱟ ᱫᱚ ᱡᱟᱦᱟᱸ ᱞᱟᱝ ᱠᱟᱛᱷᱟᱭᱮᱱᱟ ᱢᱟᱲᱟᱝ ᱛᱮ ᱟᱫᱚ ᱦᱟᱸᱜ ᱱᱚᱣᱟ ᱧᱩᱢᱟᱱᱟᱜ ᱠᱟᱱ ᱜᱮᱭᱟ ᱡᱮᱢᱚᱱ ᱞᱟᱹᱭ ᱦᱚᱨᱚᱜ ᱵᱟᱸᱫᱮ ᱠᱚᱦᱚᱸ ᱟᱨ ᱱᱚᱣᱟ ᱛᱚ ᱦᱟᱸᱜ ᱢᱤᱫᱴᱟᱝ ᱜᱩᱨᱩ ᱵᱚᱱ ᱤᱫᱤᱭᱮ ᱜᱮᱭᱟ ᱜᱩᱨᱩ ᱵᱟᱵᱟ ᱛᱟᱦᱮᱱ ᱛᱟᱵᱚᱱᱟᱭ ᱦᱮᱸ ᱩᱱᱤᱜᱮ ᱦᱟᱸᱜ ᱦᱚᱨ ᱫᱤᱥᱟᱹ ᱫᱚ ᱚᱠᱟᱨᱮ ᱵᱚᱱ ᱪᱟᱞᱟᱜᱼᱟ ᱚᱠᱟ ᱚᱠᱟ ᱩᱱᱤ ᱦᱟᱭ ᱞᱟᱹᱭ ᱟᱵᱚᱱᱟᱭ ᱟᱨᱠᱤ ᱦᱟ ᱦᱮᱸ ᱟᱪᱪᱷᱟ ᱜᱚᱝᱠᱮ ᱟᱫᱚ ᱦᱟᱸᱜ ᱟᱛᱩ ᱨᱮᱛᱚ ᱦᱟᱸᱜ ᱵᱚᱱ ᱵᱟᱭᱨᱮ ᱠᱚᱨᱮ ᱵᱚᱱ ᱮᱱᱮᱡ ᱜᱮᱭᱟ ᱟᱪᱪᱷᱟ ᱜᱚᱝᱠᱮ ᱟᱫᱚ ᱦᱟᱸᱜ ᱡᱟᱦᱟᱸ ᱠᱚᱨᱮ ᱟᱹᱛᱩ ᱠᱚᱨᱮ ᱵᱚᱱ ᱮᱱᱮᱡ ᱜᱮᱭᱟ ᱥᱟᱶᱛᱮ ᱱᱚᱝᱠᱟᱱ ᱚᱱᱠᱟᱱ ᱮᱴᱟᱜ ᱡᱟᱭᱜᱟ ᱫᱚᱠᱟᱱ ᱠᱚᱨᱮ ᱵᱚᱱ ᱮᱱᱮᱡ ᱜᱮᱭᱟ ᱥᱮ ᱵᱟᱝᱟ ᱚᱱᱛᱮ ᱟᱯᱮ ᱠᱚᱫᱚ ᱯᱮ ᱮᱱᱮᱡ ᱜᱮᱭᱟ ᱥᱮ ᱵᱟᱝ ᱫᱚᱠᱟᱱ ᱠᱚᱨᱮ ᱦᱚᱸ
ᱵᱟᱝ ᱜᱚᱝᱠᱮ ᱚᱝᱠᱟ ᱫᱚ ᱦᱟᱸᱜ ᱫᱟᱸᱥᱟᱭ ᱡᱚᱠᱷᱚᱱ ᱞᱮ ᱟᱞᱮ ᱞᱮ ᱪᱟᱞᱟᱜ ᱛᱟᱦᱮᱸᱜ ᱮᱱᱮᱡ ᱠᱚ ᱮᱸᱜ ᱟᱞᱮ ᱫᱚ ᱱᱚᱝᱠᱟ ᱥᱟᱱᱛᱟᱲ ᱟᱹᱛᱩ ᱚᱱᱟ ᱠᱚᱨᱮ ᱜᱮᱞᱮ ᱡᱟᱹᱥᱛᱤ ᱞᱮ ᱮᱱᱮᱡ ᱛᱟᱦᱮᱸᱫ ᱚᱱᱠᱟ ᱪᱷᱟᱹᱛᱤᱠ ᱡᱟᱹᱛᱤ ᱫᱩᱣᱟᱹᱨ ᱠᱚᱨᱮ ᱮᱢᱟᱱ ᱠᱚ ᱚᱱᱠᱟ ᱫᱚ ᱵᱟᱝᱞᱮ ᱮᱱᱮᱫ ᱛᱟᱦᱮᱸᱫ ᱥᱮ ᱚᱱᱠᱟ ᱪᱷᱟᱛᱤᱠ ᱡᱟᱹᱛᱤᱭᱟᱜ ᱡᱟᱦᱟᱸ ᱢᱩᱱᱫᱤᱨ ᱠᱚ ᱢᱮᱱᱟᱜ ᱠᱟᱫᱟ ᱚᱱᱟ ᱥᱟᱢᱟᱝ ᱠᱚᱫᱚ ᱟᱞᱮᱫ ᱫᱚ ᱵᱟᱝᱞᱮ ᱮᱱᱮᱫ ᱛᱟᱦᱮᱸᱫ
ᱮᱠᱫᱚᱢ ᱵᱷᱟᱜᱤ ᱠᱟᱛᱷᱟ ᱜᱚᱝᱠᱮ ᱮᱠᱫᱚᱢ ᱡᱚᱛᱷᱟᱛ ᱜᱮᱵᱤᱱ ᱞᱟᱹᱭ ᱠᱮᱫᱜᱼᱟ ᱦᱳᱭ ᱜᱚᱝᱠᱮ ᱟᱫᱚ ᱦᱟᱸᱜ ᱟᱫᱚ ᱟᱹᱛᱩ ᱠᱚᱨᱮ ᱛᱤᱱᱟᱹᱜ ᱥᱟᱺᱜᱤᱧ ᱥᱟᱺᱜᱤᱧ ᱜᱮᱭᱟ ᱚᱱᱟ ᱟᱹᱛᱩ ᱠᱚᱫᱚ ᱡᱟᱦᱟ ᱟᱸᱛᱩ ᱠᱚᱫᱚᱯᱮ ᱪᱟᱞᱟᱜ ᱜᱮᱭᱟ ᱜᱚᱝᱠᱮ
ᱜᱚᱝᱠᱮ ᱟᱞᱮ ᱫᱚ ᱦᱟᱸᱜ ᱫᱟᱸᱥᱟᱭ ᱮᱱᱮᱡ ᱫᱚ ᱪᱟᱞᱟᱜ ᱛᱟᱦᱮᱱ ᱜᱮᱭᱟᱞᱮ ᱯᱷᱟᱨᱟᱠ ᱦᱚᱸᱞᱮ ᱪᱟᱞᱟᱜᱼᱟ ᱫᱤᱭᱮ ᱯᱚᱨ ᱟᱞᱮ ᱯᱟᱥᱮ ᱫᱷᱟᱨᱮ ᱡᱟᱦᱟᱸ ᱟᱹᱛᱩ ᱠᱚ ᱢᱮᱱᱟᱜ ᱠᱟᱫᱟ ᱚᱱᱟ ᱠᱚᱨᱮ ᱦᱚᱸᱞᱮ ᱪᱟᱞᱟᱜ ᱦᱮᱸ ᱮᱸᱜ ᱚᱱᱠᱟ ᱟᱢᱫᱟ ᱟᱹᱛᱩᱳ ᱜᱮ ᱢᱮᱱᱟᱜ ᱠᱟᱫᱟ ᱥᱟᱺᱜᱤᱧ ᱥᱟᱜᱤᱧ ᱫᱟᱸᱥᱟᱭᱫᱟ ᱫᱟᱬᱟᱱ ᱜᱮ ᱦᱩᱭᱩᱜ ᱠᱟᱱᱟ ᱱᱤᱡᱮᱨ ᱟᱛᱳ ᱠᱷᱚᱱ ᱯᱷᱟᱨᱟᱠ ᱨᱮ ᱥᱮᱱ ᱠᱟᱛᱮᱫ ᱵᱚᱱ ᱫᱟᱬᱟ ᱟᱹᱜᱩᱭᱟ
ᱦᱳᱭ ᱜᱚᱝᱠᱮ ᱟᱫᱚ ᱦᱟᱸᱜ ᱫᱟᱸᱥᱟᱭ ᱢᱟᱵᱚᱱ ᱮᱱᱮᱡ ᱜᱮ ᱦᱟᱸᱜ ᱤᱱᱟᱹ ᱥᱟᱶᱛᱮ ᱦᱟᱸᱜ ᱟᱸ ᱟᱭᱢᱟ ᱠᱤᱪᱷᱩ ᱠᱚᱠᱚ ᱮᱢᱚᱜ ᱮᱢᱚᱜ ᱜᱮᱭᱟ ᱦᱟᱸᱜ ᱟᱫᱚ ᱦᱟᱸᱜ ᱡᱮᱢᱚᱱ ᱚᱱᱟ ᱠᱚᱫᱚ ᱦᱟᱸᱜ ᱪᱟᱣᱞᱮ ᱠᱚᱦᱚᱸ ᱦᱮᱸ ᱟᱹᱞᱩ ᱠᱚᱦᱚᱸ ᱦᱮᱸ, ᱛᱚ ᱯᱩᱭᱥᱟᱹ ᱠᱚᱦᱚᱸ ᱠᱚ ᱮᱢᱟᱜ ᱜᱮᱭᱟ ᱟᱨᱠᱤ
ᱦᱳᱭ
ᱜᱮ ᱵᱮᱥ ᱵᱷᱟᱜᱤ ᱜᱮ ᱚᱱᱠᱟ ᱫᱟᱸᱥᱟᱭ ᱫᱚᱵᱚᱱ ᱢᱟᱱᱟᱣ ᱜᱮᱭᱟ ᱟᱹᱰᱤ ᱵᱮᱥ ᱫᱷᱟᱨᱟ ᱜᱮ ᱜᱚᱢᱠᱮ
ᱦᱳᱭ
ᱟᱪᱪᱷᱟ ᱤᱱᱟᱹ ᱪᱷᱟᱰᱟ ᱦᱚᱸ ᱟᱨ ᱟᱵᱚ ᱚᱱᱠᱟᱱᱟᱜ ᱯᱚᱨᱚᱵᱽ ᱯᱟᱹᱞᱤ ᱠᱚᱫᱚ ᱡᱮᱢᱚᱱ ᱵᱟᱦᱟ ᱢᱮᱱᱟᱜ ᱛᱟᱵᱚᱱᱟ ᱟᱪᱪᱷᱟ ᱜᱚᱝᱠᱮ ᱟᱫᱚ ᱦᱟᱸᱜ ᱵᱟᱦᱟ ᱠᱟᱹᱴᱤᱡ ᱞᱟᱝ ᱠᱟᱛᱷᱟ ᱞᱮᱱᱜᱮ ᱦᱮᱸ ᱟᱫᱚ ᱦᱟᱸᱜ ᱟᱫᱚ ᱦᱟᱸᱜ ᱵᱟᱦᱟ ᱫᱚ ᱦᱟᱸᱜ ᱵᱟᱦᱟ ᱵᱚᱸᱜᱟ ᱵᱚᱱ ᱵᱟᱦᱟᱜ ᱠᱟᱱᱟ ᱡᱟᱦᱟᱸ ᱫᱚ ᱟᱸ ᱯᱷᱟᱹᱜᱩᱱ ᱵᱚᱸᱜᱟ ᱡᱟᱦᱟᱸ ᱫᱚ ᱟᱹᱰᱤ ᱱᱟᱱᱟ ᱦᱩᱱᱟᱹᱨ ᱥᱟᱠᱟᱢ ᱠᱚ ᱥᱟᱜᱮᱱ ᱠᱚᱜᱼᱟ ᱥᱟᱶᱛᱮ᱾ ᱮᱸ ᱱᱟᱱᱟ ᱦᱩᱱᱟᱹᱨ ᱵᱟᱦᱟ ᱠᱚ ᱵᱟᱦᱟᱜᱼᱟ ᱟᱫᱚ ᱦᱟᱸᱜ ᱵᱟᱦᱟ ᱵᱚᱸᱜᱟ ᱫᱚ ᱦᱟᱸᱜ ᱟᱫᱚ ᱫᱚ ᱟᱵᱚ ᱫᱚ ᱦᱟᱸᱜ ᱥᱟᱨᱡᱚᱢ ᱵᱟᱦᱟ ᱜᱮᱵᱚᱱ ᱵᱟᱦᱟᱭᱮᱫᱟ ᱦᱟᱸᱜ ᱡᱟᱦᱮᱨ ᱛᱷᱟᱱ ᱨᱮᱫᱚ ᱟᱫᱚ ᱜᱚᱢᱠᱮ ᱠᱟᱹᱴᱤᱡ ᱵᱤᱱ ᱞᱟᱹᱭ ᱞᱮᱠᱷᱟᱱ ᱡᱟᱦᱮ ᱵᱟᱦᱟ ᱵᱚᱸᱜᱟ ᱫᱚ ᱛᱤᱱᱟᱹᱜ ᱫᱤᱱ ᱵᱚᱱ ᱢᱟᱱᱟᱣ ᱛᱟᱦᱮᱸᱱᱟ ᱟᱨ ᱪᱮᱫ ᱞᱮᱠᱟ ᱵᱚᱱ ᱢᱟᱱᱟᱣ ᱛᱟᱦᱮᱸᱱᱟ
ᱟᱨᱴᱸᱻ ᱦᱮᱸ ᱢᱤᱫᱴᱟᱝ ᱱᱚᱣᱟ ᱦᱚᱸ ᱟᱵᱚᱣᱟᱜ ᱵᱟᱦᱟ ᱵᱚᱸᱜᱟ ᱵᱟᱦᱟ ᱯᱚᱨᱚᱵᱽ ᱦᱚᱸ ᱟᱵᱚᱣᱟᱜ ᱢᱤᱫᱴᱟᱝ ᱟᱹᱰᱤ ᱧᱩᱢ ᱟᱱᱟᱜ ᱯᱚᱨᱚᱵᱽ ᱠᱟᱱᱟ
ᱦᱩᱸ
ᱟ ᱮ ᱟᱵᱚ ᱫᱚ ᱵᱟᱦᱟ ᱫᱚ ᱟᱵᱚ ᱫᱚ ᱮᱸ ᱯᱩᱱ ᱢᱟᱦᱟ ᱵᱚᱱ ᱢᱟᱱᱟᱣ ᱛᱟᱦᱮᱸᱫ᱾
ᱦᱮᱸ ᱴᱷᱚᱸ
ᱮ ᱡᱟᱦᱟᱸ ᱩᱢ ᱢᱟᱦᱟᱸ ᱢᱤᱫᱴᱟᱝ ᱵᱚᱸᱜᱟ ᱢᱟᱦᱟᱸ ᱟᱨ ᱢᱤᱫᱴᱟᱝ ᱡᱟᱦᱟᱸ ᱫᱚ ᱥᱟᱹᱨᱫᱤᱭ ᱫᱟᱵᱚᱱ ᱟᱨ ᱢᱤᱫᱴᱟᱝ ᱫᱚᱦᱚᱸ ᱵᱚᱱ ᱢᱩᱪᱟᱹᱫᱟ᱾
ᱦᱮᱸ ᱦᱮᱸ
ᱦᱮᱸ ᱟᱫᱚᱠ ᱠᱷᱟᱱ ᱫᱚ ᱞᱟᱹᱭ ᱠᱮᱫ ᱞᱮᱠᱷᱟᱱ ᱡᱮ ᱟᱵᱚ ᱦᱮᱸ ᱵᱟᱦᱟ ᱵᱚᱸᱜᱟ ᱢᱮᱱᱫᱚ ᱯᱷᱟᱹᱜᱩᱱ ᱵᱚᱸᱜᱟ᱾ ᱵᱟᱦᱟᱜ ᱛᱟᱦᱮᱸᱫ ᱡᱚᱠᱷᱚᱱ ᱫᱟᱨᱮ ᱠᱚᱨᱮ ᱱᱟᱣᱟ ᱥᱟᱠᱟᱢ ᱥᱟᱜᱮᱱᱚᱜᱼᱟ ᱱᱟᱣᱟ ᱱᱟᱜ᱾ ᱫᱟᱨᱮ ᱱᱟᱹᱲᱤ ᱨᱮ ᱵᱟᱦᱟᱛᱮ ᱯᱮᱨᱮᱡᱚᱜᱼᱟ᱾
ᱦᱮᱸ ᱦᱮᱸ
ᱦᱮᱸ ᱩᱱ ᱡᱚᱠᱷᱟᱜ ᱟᱵᱚ ᱵᱚᱱ ᱵᱟᱦᱟᱜ ᱛᱟᱦᱮᱸᱫ ᱚᱱᱟ ᱵᱚᱱ ᱵᱚᱸᱜᱟᱣᱟᱜᱼᱟ᱾ ᱛᱟᱨᱯᱚᱨᱮ ᱚᱱᱟ ᱨᱮᱱᱟᱜ ᱨᱟᱥᱟ ᱛᱟᱨᱯᱚᱨᱮ ᱨᱮᱱᱟᱜ ᱨᱟᱥᱟ ᱵᱚᱱ ᱪᱮᱯᱮᱡᱼᱟ ᱡᱮᱢᱚᱱ ᱡᱮ ᱢᱩᱨᱩᱵ ᱵᱟᱦᱟ ᱜᱮ ᱢᱮᱱᱟᱜ᱾ ᱛᱟᱵᱚᱱᱟ ᱢᱩᱨᱩᱵ ᱵᱟᱦᱟ᱾ ᱟᱜᱮ ᱵᱟᱦᱟ ᱨᱮᱵᱚᱱ ᱵᱚᱸᱜᱟᱭᱟ, ᱛᱟᱨᱯᱚᱨᱮ ᱟᱵᱚ ᱨᱟᱥᱟ ᱵᱚᱱ ᱪᱮᱯᱮᱡᱟ᱾ ᱚᱱᱟ ᱞᱟᱦᱟ ᱫᱚ ᱵᱟᱵᱚᱱ ᱪᱮᱯᱮᱡᱟ᱾ ᱚᱱᱟ ᱚᱱᱠᱟᱜ ᱜᱮ ᱱᱟᱣᱟ ᱱᱟᱣᱟ ᱡᱟᱦᱟᱸ ᱡᱤᱱᱤᱥ ᱠᱚ ᱢᱮᱱᱟᱜ ᱟᱠᱟᱫᱟ ᱟᱵᱚᱣᱟᱜ ᱦᱮᱸ ᱫᱟᱨᱮ ᱱᱟᱹᱲᱤ ᱵᱟᱦᱟ ᱡᱚ ᱵᱤᱞᱤ᱾ ᱡᱚᱛᱚᱜᱮ ᱚᱱᱮ ᱟᱜᱮ ᱵᱚᱱ ᱵᱚᱸᱜᱟ ᱵᱩᱨᱩᱭᱟ ᱛᱟᱨᱯᱚᱨᱮ ᱵᱚᱱ ᱪᱮᱯᱮᱡ ᱦᱟᱹᱴᱤᱧ ᱡᱚᱝᱼᱟ ᱦᱮᱸ ᱦᱮᱸ ᱵᱟᱦᱟ ᱵᱚᱸᱜᱟ ᱨᱮᱱᱟᱜ ᱟᱵᱚᱣᱟᱜ ᱛᱚ ᱚᱱᱟᱜᱮ ᱦᱳᱭ ᱞᱟᱹᱴᱩ ᱩᱫᱽᱫᱮᱥᱥᱚ ᱠᱟᱱᱟ ᱡᱮ ᱡᱟᱦᱟᱸ ᱱᱟᱣᱟ ᱱᱟᱣᱟ ᱦᱩᱭ ᱠᱟᱱᱟ ᱚᱱᱟ ᱵᱚᱱ ᱵᱚᱸᱜᱟᱭᱟ ᱛᱟᱨᱯᱚᱨᱮ ᱟᱵᱚ ᱵᱚᱱ ᱵᱮᱵᱟᱦᱟᱨᱟ᱾
ᱮᱠᱫᱚᱢ ᱥᱟᱹᱨᱤ ᱜᱮ ᱟᱫᱚ ᱟᱫᱚ ᱚᱱᱠᱟ ᱞᱮᱠᱟᱛᱮ ᱧᱮᱞ ᱞᱮᱠᱷᱟᱱ ᱫᱚ ᱦᱟᱸᱜ ᱟᱵᱚᱨᱮᱱ ᱡᱟᱦᱟᱸᱭ ᱱᱟᱭᱠᱮ ᱵᱟᱵᱟ ᱦᱮᱱᱟᱭ ᱛᱟᱵᱚᱱᱟᱭ ᱦᱟᱸᱜ᱾ ᱟᱫᱚ ᱛᱤᱱ ᱵᱷᱳᱨ ᱟᱫᱚ ᱦᱟᱸᱜ ᱵᱟᱦᱟ ᱵᱟᱝ ᱦᱩᱭᱩᱜ ᱠᱟᱱ ᱟᱫᱚ ᱩᱱ ᱵᱷᱳᱨ ᱫᱚ ᱟᱫᱚ ᱚᱱᱠᱟᱱᱟᱜ ᱚᱱᱠᱟᱱᱟᱜ ᱥᱟᱨᱡᱚᱢ ᱥᱮ ᱱᱟᱣᱟ ᱱᱟᱣᱟ ᱡᱟᱦᱟᱸ ᱵᱮᱱᱟᱣᱟᱜ ᱨᱮ ᱵᱟᱭ ᱤᱭᱟᱹᱭᱟᱭ ᱢᱟᱱᱮ ᱢᱚᱛᱞᱚᱵᱽ ᱵᱟᱭ ᱡᱚᱢᱟᱭ ᱥᱮ ᱦᱮᱸ ᱛᱤᱱ ᱵᱷᱳᱨ ᱵᱟᱦᱟ ᱵᱚᱸᱜᱟ ᱵᱟᱝ ᱦᱩᱭᱩᱜ ᱠᱟᱱ ᱛᱟᱭ᱾ ᱟᱫᱚ ᱦᱟᱸᱜ ᱵᱟᱦᱟ ᱵᱚᱸᱜᱟ ᱞᱟᱦᱟ ᱫᱤᱱ ᱦᱤᱞᱳᱜ᱾ ᱫᱚ ᱦᱟᱸᱜ ᱡᱮᱢᱚᱱ ᱞᱟᱹᱭ ᱜᱟᱱᱚᱜᱼᱟ᱾ ᱩᱯᱚᱹᱥ ᱛᱮ ᱛᱟᱦᱮᱱᱟᱭ ᱥᱮ ᱩᱱ ᱚᱠᱛᱚ ᱫᱚ ᱦᱟᱸᱜ ᱚᱱᱠᱟ ᱜᱤᱛᱤᱡ ᱠᱚᱦᱚᱸ ᱦᱮᱸ ᱱᱚᱝᱠᱟ ᱟᱹᱰᱤ ᱢᱟᱱᱚᱛ ᱠᱟᱛᱮᱜ ᱦᱟᱸᱜ ᱤᱭᱟᱹ ᱩᱱ ᱛᱟᱦᱮᱱᱟᱭ ᱜᱤᱛᱤᱡ ᱠᱚᱦᱚᱸ ᱚᱛ ᱯᱚᱹᱴᱤᱭᱟ. ᱨᱮ ᱜᱤᱛᱤᱡ ᱠᱟᱛᱮᱫ ᱟᱸᱜᱟᱭᱟᱭ ᱟᱸᱜᱟᱭ ᱟᱭᱩᱵᱟᱭ᱾ ᱟᱨ ᱞᱟᱹᱭ ᱜᱟᱱᱚᱜᱼᱟ ᱩᱱ ᱚᱠᱛᱚ ᱫᱚ ᱵᱮᱰ ᱠᱚᱨᱮ ᱫᱚ ᱱᱚᱝᱠᱟ ᱫᱚ ᱵᱟᱭ ᱜᱤᱛᱤᱡ ᱠᱟᱱᱟᱭ ᱦᱟᱸᱜ ᱟᱫᱚ ᱦᱟᱸᱜ ᱡᱮ ᱦᱤᱞᱳᱜ ᱵᱚᱱ ᱞᱟᱹᱭ ᱮᱫᱟ ᱜᱟᱯᱟ ᱢᱮᱭᱟᱝ ᱡᱩᱫᱤ ᱜᱟᱯᱟ ᱡᱩᱫᱤ ᱵᱚᱸᱜᱟᱜ ᱟᱵᱚᱱ ᱟᱫᱚ ᱛᱤᱦᱤᱧ ᱫᱚ ᱦᱟᱸ ᱢᱟᱡᱟ ᱜᱷᱟᱛ ᱱᱟᱭᱠᱮ ᱭᱟᱜ ᱚᱲᱟᱜ ᱨᱮ ᱦᱟᱸᱜ ᱦᱮᱸ ᱡᱚᱛᱚ ᱦᱚᱲ ᱠᱚ ᱪᱟᱞᱟᱜᱼᱟ ᱦᱚᱦᱚ ᱠᱟᱛᱮᱜ ᱟᱫᱚ ᱦᱟᱸᱜ ᱚᱸᱰᱮ ᱠᱚ ᱨᱩᱢᱩᱜ ᱜᱮᱭᱟ ᱦᱟᱸᱜ ᱦᱚᱦᱚ ᱟᱠᱚᱣᱟ ᱠᱚ ᱦᱮᱸ ᱟᱫᱚ ᱦᱟᱸᱜ ᱚᱝᱠᱟ ᱚᱱᱠᱟ ᱧᱮᱞᱚᱜ ᱜᱮᱭᱟ ᱟᱪᱪᱷᱟ ᱜᱚᱝᱠᱮ ᱟᱫᱚ ᱨᱩᱢ ᱠᱟᱛᱮ ᱠᱚ ᱦᱚᱦᱚ ᱠᱚᱣᱟ ᱟᱫᱚ ᱪᱮᱫ ᱠᱚᱠᱚ ᱪᱤᱠᱟᱹᱭᱟ ᱚᱸᱰᱮ ᱨᱩᱢ ᱵᱚᱸᱜᱟ ᱠᱚᱫᱚ ᱦᱟᱸᱜ?
ᱟᱫᱚ ᱜᱚᱝᱠᱮ ᱟᱵᱮᱱ ᱡᱟᱦᱟᱸ ᱠᱟᱛᱷᱟ ᱵᱮᱱ ᱢᱮᱱᱮᱫ ᱫᱚ ᱡᱟᱦᱟᱸ ᱚᱱᱟ ᱜᱚᱸᱥᱟᱭ ᱠᱚᱠᱚ ᱟᱬᱜᱳᱱᱟ ᱦᱮᱸ ᱟᱫᱚ ᱚᱱᱟ ᱠᱚᱢᱟ ᱟᱹᱞᱤᱧ ᱢᱟ ᱵᱟᱝᱞᱤᱧ ᱧᱮᱞ ᱟᱠᱟᱫᱟ ᱟᱨ ᱟᱞᱮ ᱦᱚᱸᱞᱮ ᱵᱟᱦᱟᱜ ᱛᱟᱦᱮᱱ ᱜᱮᱭᱟ ᱟᱫᱚ ᱚᱱᱠᱟᱫᱚ ᱜᱚᱸᱥᱟᱭ ᱟᱬᱜᱚ ᱠᱚᱫᱚ ᱦᱟᱸᱜ ᱵᱟᱝ ᱞᱤᱝ ᱧᱮᱞ ᱠᱟᱫᱟ ᱛᱚ ᱚᱱᱟ ᱠᱚ ᱵᱟᱨᱮ ᱛᱮᱫᱚ ᱠᱟᱹᱴᱤᱡᱽ ᱵᱟᱰᱟᱭ ᱵᱟᱹᱱᱩᱜ ᱛᱟᱹᱞᱤᱧᱟ ᱛᱚ ᱟᱵᱮᱱ ᱜᱮ
ᱟᱪᱪᱷᱟ ᱟᱪᱪᱷᱟ ᱟᱪᱪᱷᱟ ᱦᱳᱭ ᱜᱚᱝᱠᱮ ᱦᱳᱭ ᱟᱫᱚ ᱦᱟᱸᱜ ᱚᱱᱟᱠᱚ ᱟᱬᱜᱚ ᱠᱟᱛᱮᱫ ᱤᱱᱟᱹ ᱯᱚᱨ ᱢᱟ ᱩᱱᱤᱞᱳᱜ ᱫᱚ ᱚᱱᱠᱟ ᱠᱚ ᱧᱮᱞᱚᱜᱼᱟ ᱡᱮ ᱚᱠᱟᱴᱟᱜ ᱜᱚᱸᱥᱟᱭ ᱵᱚᱸᱜᱟ ᱦᱮᱡ ᱟᱠᱟᱱᱟᱭ ᱥᱮ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱢᱮᱱᱟᱜ ᱠᱚᱣᱟ ᱟᱫᱚ ᱦᱟᱸᱜ ᱛᱟᱨ ᱫᱚᱥᱟᱨ ᱦᱤᱞᱳᱜ ᱟᱫᱚ ᱦᱟᱸ ᱟᱫᱚ ᱦᱟᱸᱜ ᱡᱮ ᱦᱤᱞᱚᱜ ᱥᱟᱹᱨᱫᱤ ᱢᱟᱦᱟ ᱜᱮ ᱦᱟᱸᱜ ᱩᱱ ᱦᱤᱞᱳᱜ ᱜᱮ ᱦᱟᱸᱜ ᱠᱚ ᱤᱭᱟᱹᱭᱮᱫᱟ ᱦᱟᱸᱜ ᱪᱷᱟᱢᱰᱟ ᱫᱚᱠᱚ ᱵᱮᱱᱟᱣᱟ ᱡᱮᱢᱚᱱ ᱦᱮᱸ ᱡᱟᱦᱮᱨ ᱛᱷᱟᱱ ᱡᱟᱦᱮᱨ ᱛᱷᱟᱱ ᱨᱮ ᱦᱮᱸᱥᱮ ᱚᱲᱟᱜ ᱠᱚ ᱵᱮᱱᱟᱣᱟ ᱡᱟᱦᱟᱸ ᱫᱚ ᱡᱟᱦᱟᱸ ᱫᱚ ᱡᱟᱦᱟᱸ ᱫᱚ ᱧᱩᱛᱩᱢ ᱫᱚ ᱵᱟᱹᱞᱤᱧ ᱵᱟᱲᱟᱭᱟ ᱪᱤᱠᱟᱹ ᱠᱚ ᱫᱟᱵᱟ ᱦᱟᱸᱜ ᱚᱠᱟ ᱥᱮᱫ ᱠᱚ ᱥᱟᱢᱟᱝᱫᱟ ᱦᱟᱸᱜ ᱦᱮᱸ ᱟᱨ ᱪᱮᱜ ᱛᱮᱠᱚ ᱵᱮᱱᱟᱣᱮᱜ ᱛᱟᱵᱚᱱᱟ? ᱟ ᱟᱨᱠᱤ ᱱᱟᱹ ᱦᱩᱭᱮᱱ ᱜᱮᱭᱟ ᱟᱫᱚ ᱦᱟᱸᱜ ᱡᱮ ᱦᱤᱞᱳᱜ ᱯᱩᱡᱟᱹᱭᱟ ᱵᱚᱱ ᱩᱱ ᱦᱳᱞᱳᱜ ᱫᱚ ᱱᱟᱭᱠᱮ ᱵᱟᱵᱟ ᱠᱚ ᱤᱫᱤᱭᱮᱭᱟ ᱮᱱᱮᱡ ᱮᱱᱮᱡ ᱛᱮ ᱠᱚ ᱤᱫᱤ ᱦᱚᱴᱚ ᱠᱟᱭᱟ ᱦᱮᱸ᱾ ᱟᱫᱚ ᱦᱟᱸᱜ ᱜᱚᱝᱠᱮ ᱟᱫᱚ ᱦᱟᱸᱜ ᱱᱟᱭᱠᱮ ᱵᱟᱵᱟᱣᱟᱜ ᱟᱸ ᱥᱟᱯᱟᱵ ᱠᱚᱫᱚ ᱦᱟᱸᱜ ᱪᱮᱜ ᱠᱚ ᱛᱟᱭ ᱦᱟᱸᱜ ᱡᱮᱢᱚᱱ ᱡᱚᱠᱷᱚᱱᱮ ᱪᱟᱞᱟᱜ ᱠᱟᱱ ᱫᱚᱭ ᱦᱟᱸᱜ
ᱟᱫᱚ ᱥᱟᱯᱟᱵ ᱠᱚ ᱦᱩᱭᱩᱜ ᱠᱟᱱ ᱛᱟᱭᱟ ᱱᱟᱣᱟ ᱦᱟᱴ ᱴᱟᱜ ᱟᱨ ᱤᱱᱟᱹᱜ ᱜᱟᱱ ᱫᱚ ᱦᱮᱸ ᱞᱚᱴᱟ ᱛᱟᱦᱮᱱ ᱛᱟᱭᱟ ᱫᱤᱭᱮ ᱯᱚᱨ ᱟᱻ ᱦᱟᱴᱟᱜ ᱨᱮ ᱵᱟᱦᱟ ᱛᱟᱦᱮᱱ ᱛᱟᱭᱟ ᱥᱟᱨᱡᱚᱢ ᱵᱟᱦᱟ ᱡᱟᱦᱟᱸ ᱫᱚ ᱮᱸ ᱟᱨ ᱦᱮᱸ ᱦᱮᱸ ᱟᱼᱟᱨ ᱦᱚᱞᱚᱝ ᱛᱟᱦᱮᱸᱱᱟ
ᱦᱳᱭ ᱜᱚᱝᱠᱮ ᱟᱫᱚ ᱦᱟᱸᱜ ᱤᱱᱟᱹ ᱠᱚᱫᱚ ᱦᱟᱸᱜ ᱦᱮᱸ ᱢᱟ ᱩᱱᱟᱹᱜ ᱵᱟᱞᱟᱝ ᱵᱟᱲᱟᱭ ᱟᱸ ᱠᱟᱴᱟ ᱠᱟᱹᱴᱤᱜ ᱠᱟᱹᱴᱤᱜ ᱞᱟᱝ ᱠᱟᱛᱷᱟ
ᱦᱮᱸ ᱡᱟᱦᱟᱸ ᱛᱤᱱᱟᱹᱜ ᱵᱟᱰᱟᱭ ᱢᱮᱱᱟᱜᱼᱟ ᱤᱱᱟᱹᱜ ᱜᱟᱱ ᱫᱚᱞᱟᱝ ᱞᱟᱹᱭᱟ᱾
ᱦᱮᱸ ᱟᱫᱚ ᱦᱟᱸᱜ ᱚᱸᱰᱮ ᱠᱚᱠᱚ ᱤᱫᱤ ᱠᱮᱫᱮ ᱜᱮᱭᱟ ᱤᱫᱤ ᱥᱮᱴᱮᱨ ᱚᱴᱩ ᱠᱟᱫᱮ ᱠᱚ ᱟᱨ ᱦᱟᱸᱜ ᱚᱸᱰᱮ ᱱᱟᱜᱦᱟᱸᱜ ᱯᱩᱡᱟᱹ ᱠᱚ ᱦᱩᱭᱩᱜᱼᱟ᱾ ᱟ ᱡᱟᱦᱟᱸ ᱠᱚ ᱯᱩᱡᱟᱹ ᱠᱮᱜ ᱫᱚᱭ ᱯᱩᱡᱟᱹ ᱵᱟᱲᱟ ᱠᱟᱛᱮᱜ ᱦᱩᱭ ᱠᱟᱛᱮᱜ ᱦᱟᱸᱜ ᱟᱸ ᱤᱱᱟᱹ ᱛᱟᱭᱚᱢ ᱫᱚᱠᱚ ᱦᱟᱸᱜ ᱪᱟᱞᱟᱜ ᱜᱮᱭᱟ ᱠᱚ ᱦᱟᱸᱜ ᱟᱸ ᱟᱸ ᱥᱳᱲᱮ ᱡᱚᱢ ᱠᱚ ᱪᱟᱞᱟᱜᱼᱟ ᱥᱳᱲᱮ ᱠᱚᱦᱚᱸ ᱠᱚ ᱤᱥᱤᱱᱟ᱾ ᱯᱨᱚᱥᱟᱫ ᱞᱮᱠᱟ ᱛᱮ ᱟᱨ ᱩᱱ ᱚᱠᱛᱚ ᱫᱚ ᱵᱟᱦᱟ ᱱᱤᱛᱚᱜ ᱫᱚᱵᱚᱱ ᱧᱮᱞᱟ ᱟᱸ ᱮᱸ ᱠᱚᱲᱟ ᱦᱚᱯᱚᱱ ᱦᱚᱸ